ᱦᱮᱸ ᱟᱸᱡᱚ
ᱦᱮᱸ ᱟᱢ ᱪᱮᱫᱟᱢ ᱠᱟᱴᱟᱣ ᱠᱮᱫᱟ?
ᱤᱧ ᱫᱚ ᱵᱟᱹᱧ ᱠᱟᱴᱟᱣ ᱠᱮᱫᱟ ᱥᱮ, ᱞᱩᱛᱩᱨ ᱨᱮ ᱯᱷᱳᱱᱤᱧ ᱫᱚᱦᱚ ᱠᱮᱫ ᱠᱷᱟᱱ ᱟᱨ ᱚᱱᱟ ᱴᱤᱯᱟᱹᱣ ᱮᱱᱟ᱾ ᱟᱨᱚ ᱚᱱᱟ ᱴᱚᱴ ᱵᱚᱱᱫᱚᱭᱮᱱᱟ ᱟᱫᱚ ᱚᱴᱟᱝ ᱮᱱᱟ᱾
ᱚ
ᱱᱮᱴ ᱵᱚᱱᱫᱚᱭᱮᱱ ᱠᱷᱟᱱ ᱚᱱᱟ ᱠᱷᱟᱹᱛᱤᱨ ᱯᱷᱳᱱ ᱠᱟᱴᱟᱣ ᱮᱱᱟ ᱟᱫᱚᱧ ᱪᱮᱫᱟᱜ ᱫᱚ ᱛᱷᱤᱨ ᱮᱱᱟᱭ᱾ ᱱᱚᱣᱟ ᱠᱚ ᱨᱮ ᱡᱟᱨ ᱡᱟ ᱴᱟᱣᱟᱨ ᱰᱤᱥᱴᱟᱵ ᱱᱚᱣᱟ ᱠᱚᱨᱮ, ᱟᱯᱮ ᱫᱤᱥᱚᱢ ᱴᱟᱣᱟᱨ ᱢᱮᱱᱟᱜ ᱟᱥᱮ ᱵᱟᱝ?
ᱟᱞᱮ ᱫᱚ ᱠᱷᱩᱱᱴᱤ ᱢᱮᱱᱟᱜᱼᱟ ᱴᱟᱣᱟᱨ ᱫᱚ ᱵᱟᱹᱱᱩᱜᱼᱟ᱾
ᱦᱩᱸ ᱚᱱᱟ ᱠᱷᱟᱹᱛᱤᱨ ᱤᱧ ᱯᱷᱳᱱ ᱠᱚᱧ ᱛᱩᱞ ᱵᱟᱲᱟᱭᱮᱫ ᱛᱤᱧᱟ᱾
ᱫᱮᱡᱚᱜ ᱢᱮ ᱠᱩᱭᱟ. ᱪᱮᱛᱟᱱ ᱨᱮ
ᱚ ᱴᱟᱣᱟᱨ ᱪᱮᱛᱟᱱ ᱨᱮ? ᱛᱟᱦᱚᱞᱮ ᱚᱱᱛᱮ ᱫᱚ ᱯᱩᱴᱠᱟᱹᱣ ᱠᱚᱠᱚ ᱧᱟᱢᱚᱜ ᱜᱮᱭᱟ ᱥᱮ ᱵᱟᱝ? ᱯᱩᱴᱠᱟᱹ ᱦᱟᱞᱟᱝ ᱠᱚᱢ ᱥᱮᱱ ᱵᱟᱲᱟ ᱟᱠᱟᱱᱢ ᱥᱮ ᱵᱟᱝ?
ᱪᱟᱞᱟᱜ ᱟᱢ?
ᱦᱮᱸ ᱤᱫᱤᱧ ᱢᱮᱥᱮ ᱥᱮᱱᱚᱜ ᱤᱧ᱾
ᱯᱩᱴᱠᱟ. ᱢ ᱯᱚᱹ ᱴᱷᱟ. ᱣᱠᱟ. ᱠᱚᱣᱟ?
ᱯᱩᱴᱠᱟᱹ ᱚᱱᱮ ᱛᱚ ᱜᱳᱞ ᱜᱳᱞ ᱜᱮᱭᱟ ᱠᱚ ᱦᱮ ᱥᱮ? ᱡᱟᱦᱟᱭᱠ ᱡᱟᱦᱟᱸ ᱜᱳᱞ ᱜᱳᱞ ᱜᱮᱭᱟ ᱩᱜ ᱞᱮᱠᱟᱱ ᱡᱤᱱᱤᱥ ᱜᱳᱞ ᱜᱳᱞ ᱜᱮᱭᱟ ᱠᱚ ᱯᱩᱴᱠᱟᱹ, ᱚᱫ ᱵᱷᱤᱤᱛᱤᱨ ᱨᱮᱠᱚ ᱦᱩᱭᱩᱜ ᱜᱮᱭᱟ ᱦᱮᱸ ᱥᱮ ᱵᱟᱝ? ᱢᱟᱱᱮ ᱚᱛ ᱠᱚ ᱩᱥᱩᱞ ᱩᱥᱩᱞ ᱧᱮᱞᱚᱜᱼᱟ ᱰᱷᱟᱢᱯᱟ ᱰᱷᱩᱢᱯᱳ᱾ ᱟᱨᱚ ᱚᱱᱟᱴᱟᱜ ᱟᱢ ᱤᱭᱟᱹ ᱞᱟᱹᱠ ᱛᱷᱩᱞ ᱤᱭᱟᱹ ᱞᱟᱹᱠ᱾ ᱥᱚᱨᱟ ᱞᱮᱠᱷᱟᱱ ᱜᱮᱛᱚ ᱯᱩᱴᱠᱟᱹ ᱠᱚ ᱧᱟᱢᱚᱜᱼᱟ ᱦᱝᱠᱟ ᱛᱚ, ᱪᱮᱫᱠᱟ ᱠᱚ ᱯᱟᱸᱡᱟ ᱠᱚᱣᱟ? ᱪᱮᱫ ᱠᱟ ᱠᱚ ᱯᱟᱸᱡᱟ ᱠᱚᱣᱟ ᱯᱩᱴᱠᱟᱹ?
ᱯᱩᱴᱠᱟᱹ ᱯᱟᱸᱡᱟ ᱛᱚ ᱵᱚᱦᱩᱛ ᱱᱚᱡᱚᱨ ᱞᱟᱜᱟᱜᱼᱟ᱾
ᱱᱚᱡᱚᱨ ᱞᱟᱜᱟᱜ
ᱦᱮᱸ
ᱚᱻ ᱤᱧ ᱢᱟᱛᱚ ᱵᱟᱹᱧ ᱧᱮ-ᱧᱟᱢᱟ ᱥᱩᱨ ᱠᱚᱨᱮᱱᱟᱜ ᱡᱤᱱᱤᱥ ᱛᱟᱦᱚᱞᱮ ᱵᱤᱨ ᱨᱮ ᱪᱟ
ᱪᱚᱥᱢᱟ ᱪᱚᱥᱢᱟ ᱪᱚᱥᱢᱟ ᱪᱚᱥᱢᱟ ᱦᱚᱨᱚᱜ ᱦᱚᱭᱚᱜ-ᱟ᱾
ᱪᱚᱥᱢᱟ ᱦᱚᱨᱚᱜ ᱠᱟᱛᱮ ᱦᱚᱸ ᱡᱩᱫᱤ ᱵᱟᱹᱧ ᱧᱟᱢᱟ?
ᱛᱟᱦᱚᱞᱮ ᱛᱚ ᱟᱫᱚᱢ ᱠᱟᱲᱤ ᱜᱤᱭᱟ᱾
ᱚ ᱟᱨ ᱪᱮ ᱠᱚᱢ ᱪᱤᱠᱟᱹᱭᱟ? ᱟᱪᱪᱷᱟ ᱳᱜ ᱵᱷᱟᱜᱤ ᱳᱜ ᱵᱮᱥᱤ ᱥᱮᱵᱮᱞᱟ ᱥᱮ ᱯᱩᱴᱠᱟᱹ ᱵᱮᱥᱤ ᱥᱮᱵᱮᱞᱟ?
ᱳᱫ ᱳᱫ ᱳᱫ ᱮᱢ ᱯᱩᱴᱠᱟᱹᱢ ᱦᱟᱞᱟᱝ-ᱟ ᱟᱨ ᱦᱟᱹᱛᱤ ᱛᱟᱭᱚᱢ ᱥᱮᱫ ᱳᱰᱳᱝ ᱟᱢᱟᱭ ᱵᱩᱡᱷᱟᱹᱣ ᱦᱟᱸᱜ ᱟᱢ ᱛᱚ᱾ ᱚᱠᱟ ᱥᱮᱫ ᱮᱢ ᱫᱟᱹᱲᱟ?
ᱚᱠᱟ ᱥᱮᱫ ᱤᱧ ᱫᱟᱹᱲᱟ ᱞᱟᱴᱟ ᱥᱮᱫ ᱨᱤᱧ ᱳᱠᱳ ᱠᱚᱜᱼᱟ᱾ ᱞᱟᱴᱟ ᱥᱮᱫ ᱨᱮᱢ ᱩᱠᱩ ᱞᱮᱠᱷᱟᱱ ᱜᱮᱛᱚ ᱦᱩᱭᱱᱟ, ᱵᱟᱭ ᱧᱮ-ᱧᱟᱢ ᱢᱮᱭᱟᱭ, ᱦᱮᱸᱥᱮ ᱵᱟᱝ?
ᱵᱟᱦ ᱮᱴᱤᱭᱮᱢ ᱨᱮᱱᱟᱜ ᱥᱟᱹᱲᱤ ᱟᱸᱡᱚᱢ ᱛᱮᱢ ᱫᱟᱹᱲ ᱩᱰᱩᱠᱚᱜ ᱠᱟᱱᱟ ᱟᱨ ᱩᱱᱤ ᱞᱟᱴᱟ ᱦᱟᱹᱛᱤ ᱧᱮᱞᱛᱮ ᱞᱟᱴᱟ ᱨᱮᱢ ᱳᱠᱳᱱ᱾
ᱮ ᱵᱷᱟᱜᱮ ᱵᱷᱟᱜᱮ ᱨᱚᱲ ᱵᱟᱢ ᱧᱟᱢ ᱫᱟ?
ᱦᱮᱸ ᱪᱮᱫ ᱵᱷᱟᱜᱮ ᱵᱷᱟᱜᱮ ᱥᱟᱹᱨᱤ ᱠᱟᱛᱷᱟᱧ ᱞᱟᱹᱭ ᱠᱮᱫᱟ, ᱥᱟᱹᱨᱤ ᱠᱟᱛᱷᱟᱧ ᱞᱟᱹᱭ ᱠᱮᱫᱟ ᱥᱮ᱾
ᱚᱱᱠᱟ ᱫᱚ ᱵᱟᱝ ᱵᱷᱟᱜᱮ ᱵᱷᱟᱜᱮ ᱛᱷᱩᱛᱤ ᱢᱮ ᱵᱟᱠᱷᱟᱱ ᱨᱤᱡᱮᱴ ᱛᱟᱞᱟᱝ ᱟᱠᱚ᱾
ᱪᱮᱫᱟᱜ ᱟᱫᱚ ᱱᱤᱭᱟᱹ ᱫᱚ ᱪᱮᱫ ᱱᱤᱭᱟᱹ ᱫᱚ ᱵᱷᱟᱜᱮ ᱫᱚ ᱵᱟᱹᱲᱤᱡ ᱫᱚ ᱚᱠᱟᱨᱮ?
ᱚᱸ ᱵᱷᱟᱜᱮ ᱜᱮ ᱟᱫᱚ᱾
ᱦᱮᱸ
ᱴᱷᱤᱠ ᱜᱤᱭᱟ ᱴᱷᱤᱠ ᱜᱤᱭᱟ᱾
ᱛᱟᱦᱚᱞᱮᱢ ᱪᱟᱞᱟᱜᱼᱟ ᱱᱤᱭᱟᱹ ᱫᱷᱟᱣ ᱯᱩᱴᱠᱟᱹ ᱦᱟᱞᱟᱝ?
ᱦᱩᱸ ᱥᱮᱱᱚᱜ ᱤᱧ ᱛᱚ ᱤᱫᱤᱧ ᱢᱮᱥᱮᱱᱟ᱾ ᱛᱤᱱᱟᱹᱜ ᱜᱟᱱᱤᱧ ᱦᱚ ᱦᱟ ᱦᱟᱞᱟᱝ ᱟᱹᱜᱩ ᱠᱚᱣᱟ ᱱᱟᱜ᱾ ᱧᱮᱞᱟᱢ, ᱦᱩᱸ ᱯᱟᱸᱡᱟ ᱜᱚᱲᱚ ᱟᱹᱧ ᱢᱮ᱾
ᱚ ᱪᱮᱫᱠᱟ ᱪᱮᱫ ᱪᱮᱫᱠᱟ ᱠᱚ ᱦᱩᱭᱩᱜᱼᱟ ᱚᱱᱟ ᱫᱚ ᱢᱤᱛᱟᱹᱧ ᱞᱟᱦᱟᱛᱮ᱾
ᱦᱳᱭ ᱛᱚ ᱜᱩᱞ ᱜᱩᱞ ᱟᱠᱩ ᱛᱚ᱾
ᱜᱳᱞ ᱛᱚ ᱜᱩᱞᱟ ᱡᱷᱚᱛᱚ ᱜᱮᱠᱚ ᱜᱩᱞᱟ ᱨᱚᱠᱚᱡ ᱦᱚᱸᱠᱚ ᱜᱩᱞᱟ ᱤᱭᱟᱹ ᱦᱚᱸᱠᱚ ᱜᱩᱞ ᱜᱮᱭᱟ ᱠᱚ᱾
ᱜᱳᱞ ᱜᱳᱞ ᱜᱮᱭᱟ ᱠᱚ ᱚᱛ ᱵᱷᱤᱛᱤᱨ ᱨᱮᱠᱚ ᱛᱟᱸᱦᱮᱱᱟ ᱥᱮ ᱵᱟᱝ?
ᱚᱛ ᱵᱷᱤᱛᱤᱨ ᱨᱮᱫᱚ ᱵᱟᱝᱠᱚ ᱛᱟᱸᱦᱮᱱᱟᱭᱟ ᱚᱛ ᱪᱮᱛᱟᱱ ᱨᱮᱜᱮ ᱠᱚ ᱛᱟᱸᱦᱮᱱᱟ᱾
ᱱᱟᱹᱯ ᱪᱷᱮᱫᱟ
ᱴᱩᱡ ᱠᱟᱛᱮ ᱫᱚ ᱵᱟᱝᱠᱚ ᱩᱰᱩᱝᱚᱜᱼᱟ ᱜᱚ ᱚᱛ ᱯᱟᱹᱯᱟᱹᱴ ᱚᱛ ᱚᱛ ᱯᱟᱹᱴᱩᱵ ᱠᱚᱜᱼᱟ᱾
ᱦᱳᱭ
ᱯᱟᱹᱴᱩ ᱮᱢ ᱯᱟᱹᱴᱩ ᱮᱢ ᱵᱩᱪᱷᱟ ᱥᱮ ᱵᱟᱝ?
ᱦᱮᱸ ᱦᱮᱸ ᱦᱮᱸ ᱩᱥᱩᱞ ᱠᱚᱜᱼᱟ ᱰᱷᱳᱢᱯᱳ ᱠᱚᱜᱼᱟ ᱚᱱᱟᱜᱮ ᱯᱟᱹᱴᱩᱜ᱾
ᱟᱜᱮ ᱦᱚ ᱡᱟᱦᱟᱱᱟᱜ ᱠᱚ ᱦᱟᱛᱟᱣ ᱟᱹᱜᱩᱭ ᱢᱮ᱾
ᱪᱮᱜ ᱤᱧ ᱦᱟᱛᱟᱣᱟ ᱞᱟᱹᱰᱩ ᱠᱚ
ᱞᱟᱹᱰᱩ ᱫᱚ ᱵᱟᱭᱭᱟ ᱩᱛᱩᱣᱟᱜ ᱠᱚ ᱡᱟᱦᱟᱸᱱᱟᱜ᱾
ᱩᱸᱜ ᱦᱟᱛᱟᱣ ᱦᱩᱭᱩᱜᱼᱟ᱾ ᱟᱪᱪᱷᱟ ᱚᱱᱛᱮ ᱥᱚᱵᱡᱤ ᱥᱚᱵᱡᱤ ᱪᱮᱜ ᱠᱟᱯᱮ ᱪᱟᱥ ᱜᱮᱭᱟ, ᱩᱱ ᱫᱟᱨᱟ ᱪᱮᱜ ᱠᱟᱯᱮ ᱪᱟᱥ ᱠᱮᱭᱟ?
ᱮᱭᱟᱻ ᱟᱫᱚ ᱪᱮᱫ ᱤᱧ ᱢᱮᱛᱟᱢᱟ, ᱪᱮᱜ ᱠᱟᱢ ᱪᱟᱥ ᱠᱮᱭᱟ ᱚᱱᱟ ᱫᱚ, ᱪᱮᱜ ᱠᱟᱢ?
ᱥᱟᱠ ᱫᱤᱥᱚᱢ ᱥᱮᱫ ᱚᱰᱮ ᱪᱮᱜ ᱠᱟᱢ ᱪᱟᱥ ᱠᱮᱭᱟ? ᱢᱟᱱᱮ ᱪᱮᱜᱠᱟ ᱤᱱ ᱢᱟᱱᱮ ᱟᱠᱷᱨᱤᱧ ᱞᱟᱹᱜᱤᱫ ᱯᱮ ᱪᱟᱥ ᱠᱮᱭᱟ, ᱪᱮᱜᱠᱟ ᱪᱮᱜᱠᱟ ᱯᱮ ᱤᱱᱠᱟᱢ ᱠᱮᱭᱟ?
ᱦᱮᱥᱮ ᱚᱱᱠᱟ ᱚᱱᱠᱟ ᱛᱮᱜᱮ ᱛᱚ ᱦᱮᱸ ᱞᱟᱹᱭ ᱢᱮ ᱞᱟᱹᱭ ᱢᱮ ᱞᱟᱹᱭ ᱢᱮ᱾
ᱫᱚᱦᱚᱭ ᱫᱤᱹᱧ ᱫᱚᱦᱚᱭ ᱫᱤᱹᱧ ᱟᱢ ᱨᱚᱲ ᱵᱟᱢ ᱜᱟᱱ ᱫᱟ᱾